ᱦᱮᱞᱳ
ᱚ ᱨᱚᱲ ᱵᱮ ᱟᱸᱡᱚᱢᱮᱱ
ᱦᱚᱸ ᱦᱳᱭ ᱜᱚᱢᱠᱮ ᱡᱚᱦᱟᱨ ᱜᱮ ᱦᱮᱸ ᱟᱸᱡᱚᱢᱚᱜ ᱠᱟᱱ ᱜᱮᱭᱟ ᱪᱮᱫ ᱞᱮᱠᱟ ᱱᱟᱜ ᱱᱟᱯᱟᱭ ᱜᱮ ᱢᱮᱱᱟᱜ ᱵᱤᱱᱟ
ᱦᱮᱸ ᱱᱟᱯᱟᱭ ᱜᱮ ᱢᱮᱱᱟᱜ ᱞᱤᱧ ᱟᱹᱵᱤᱱ ᱪᱮᱫ ᱞᱮᱠᱟ ᱢᱮᱱᱟᱜ ᱵᱤᱱᱟ
ᱦᱮᱸ ᱟᱹᱞᱤᱧ ᱦᱚᱸ ᱱᱟᱯᱟᱭ ᱜᱮ ᱟᱨ ᱚᱲᱟᱜ ᱠᱚᱥᱮᱫ ᱪᱮᱫ ᱞᱮᱠᱟ ᱱᱟᱯᱟᱭ ᱵᱟᱲᱟ ᱜᱮᱭᱟ ᱠᱚ ᱡᱚᱛᱚ ᱵᱷᱟᱜᱤ ᱜᱮ
ᱦᱳᱭ ᱚᱲᱟᱜ ᱥᱮᱫ ᱦᱚᱸ ᱡᱚᱛᱚ ᱜᱮ ᱱᱟᱯᱟᱭ ᱵᱟᱲᱟ ᱜᱮ ᱱᱚᱣᱟ ᱜᱷᱟᱲᱤᱡ
ᱦᱳᱭ ᱱᱟᱯᱟᱭ ᱵᱚᱱ ᱛᱟᱦᱮᱸ ᱞᱮᱱ ᱠᱷᱟᱡ ᱜᱮ
ᱦᱳᱭ ᱟᱹᱵᱤᱱ ᱞᱮᱭᱵᱤᱱ ᱚᱲᱟᱜ ᱥᱮᱫ ᱡᱷᱚᱛᱚ ᱠᱚ ᱱᱟᱯᱟᱭ ᱜᱮ
ᱦᱳᱭ ᱜᱚᱝᱠᱮ ᱡᱚᱛᱚ ᱠᱚᱜᱮ ᱱᱟᱯᱟᱭ ᱜᱮᱭᱟ ᱚᱲᱟᱜ ᱠᱚᱥᱮᱫ ᱦᱚᱸ
ᱛᱚ ᱡᱚᱢ ᱵᱟᱲᱟ ᱦᱩᱭᱱᱟ ᱥᱮ ᱟᱶᱨᱤ
ᱱᱚᱜᱚᱭ ᱠᱤᱫᱩᱵ ᱠᱚᱫᱚ ᱡᱚᱢ ᱵᱟᱲᱟ ᱦᱩᱭᱱᱟ ᱟᱨ ᱦᱩᱭ ᱵᱟᱲᱟ ᱠᱟᱛᱮᱫ ᱱᱚᱜ-ᱚᱭ ᱡᱤᱨᱟᱹᱣ ᱵᱟᱲᱟ ᱦᱩᱭ ᱟᱠᱟᱱᱟ ᱱᱚᱜᱼᱚᱭ ᱱᱤᱛᱚᱜ ᱜᱮ
ᱟᱪᱪᱷᱟ
ᱛᱟᱦᱚᱞᱮ ᱜᱚᱝᱠᱮ ᱚᱱᱛᱮ ᱟᱢ ᱥᱮᱫ ᱫᱚ ᱠᱤᱫᱩᱵ ᱠᱚ ᱡᱚᱢ ᱵᱟᱲᱟ ᱦᱩᱭᱱᱟ ᱥᱮ ᱵᱟᱝ ᱚᱱᱛᱮ ᱫᱚ
ᱦᱸ ᱡᱚᱢ ᱵᱟᱲᱟ ᱢᱟ ᱦᱩᱭᱱᱟ ᱡᱚᱢ ᱠᱟᱛᱮ ᱱᱚᱜ-ᱚᱭ ᱡᱤᱨᱟᱹᱣ ᱦᱩᱭᱩᱜ
ᱦᱳᱭ ᱦᱳᱭ
ᱛᱚ ᱪᱮᱫ ᱞᱮᱠᱟ ᱟᱹᱵᱤᱱ ᱚᱱᱟ ᱫᱷᱟᱨᱮ ᱜᱚᱢᱠᱮ ᱫᱟᱜ ᱡᱟᱹᱯᱩᱫ
ᱫᱟᱜ ᱡᱟᱹᱯᱩᱫ ᱠᱚᱫᱚ ᱱᱟᱦᱟᱜ ᱴᱷᱤᱠᱮ ᱜᱮ ᱴᱷᱤᱠ ᱜᱮ ᱫᱟᱜ ᱵᱟᱲᱟ ᱡᱚᱜ ᱵᱟᱲᱟ ᱠᱮᱫᱟ ᱛᱤᱦᱤᱧ ᱦᱚᱸ ᱛᱤᱦᱤᱧ ᱫᱚ ᱱᱟᱦᱟᱜ ᱟᱢᱵᱟᱵᱚᱛ ᱛᱤ ᱛᱟᱦᱮᱸ ᱠᱟᱱᱟ ᱟᱫᱚ ᱤᱧ ᱫᱤᱥᱟᱹᱭᱮᱫ ᱮᱱᱛᱮ ᱛᱤᱱᱟᱹᱜ ᱦᱟᱹᱵᱤᱡᱧ ᱫᱤᱥᱟᱹᱭᱮᱫ ᱠᱟᱱᱟ ᱯᱨᱚᱛᱮᱠ ᱛᱤᱱᱟᱹᱜ ᱫᱚᱢ ᱦᱩᱭ ᱟᱠᱟᱱᱟ ᱟᱢᱵᱟᱵᱚᱛᱤ ᱚᱱᱟ ᱥᱚᱢᱚᱭ ᱫᱚ ᱱᱟᱦᱟᱜ ᱮ ᱫᱟᱜ ᱟᱠᱟᱜ ᱜᱮᱭᱟ
ᱦᱳᱭ ᱦᱳᱭ
ᱟᱨ ᱱᱮᱥ ᱦᱚᱸ ᱚᱱᱠᱟ ᱜᱮ᱾ ᱱᱚᱣᱟ ᱟᱢᱵᱟᱵᱟᱛᱤ ᱨᱮ ᱢᱟᱱᱮ ᱫᱟᱜ ᱞᱮᱫ ᱜᱮᱭᱟ ᱦᱳᱭ ᱜᱚᱝᱠᱮ ᱟᱨ ᱛᱟᱦᱚᱞᱮ ᱚᱱᱛᱮ ᱫᱚ ᱟᱢᱵᱟᱵᱚᱛᱤ ᱠᱚ ᱫᱚ ᱯᱮ ᱢᱟᱱᱟᱣ ᱵᱟᱲᱟ ᱞᱮᱭᱟ ᱥᱮ ᱵᱟᱝ?
ᱦᱚᱸ ᱢᱟᱱᱟᱣ ᱵᱟᱲᱟ ᱦᱩᱭᱱᱟ ᱱᱚᱛᱮ ᱦᱚᱸ ᱛᱮᱦᱮᱧ ᱢᱟ ᱫᱟᱜ ᱡᱟᱹᱯᱩᱫ ᱫᱚ ᱦᱩᱭᱩᱭ ᱠᱟᱱ ᱥᱮᱛᱟᱜ ᱠᱷᱚᱱ ᱜᱮ᱾
ᱦᱳᱭ᱾
ᱮᱸ ᱦᱮᱸ ᱯᱟᱸᱪ ᱵᱟᱡᱟ ᱚᱠᱛᱚ ᱠᱷᱟᱱ ᱜᱮ ᱫᱟᱜ ᱡᱟᱹᱲᱤ᱾
ᱦᱳᱭ ᱫᱟᱜ ᱫᱚ ᱯᱩᱨᱟᱹ ᱜᱮ ᱫᱟᱜᱼᱮᱜ ᱠᱟᱱ ᱜᱮᱭᱟ᱾ ᱢᱮᱱᱠᱷᱟᱱ ᱱᱟᱦᱟᱸᱜ ᱪᱟᱥ ᱫᱤᱱ ᱦᱟᱸᱜ ᱪᱮᱫ ᱞᱮᱠᱟᱭᱮᱫ ᱵᱚᱱᱟᱭ ᱦᱟᱸᱜ᱾ ᱫᱟᱜ ᱫᱟᱲᱮᱭ ᱟᱵᱚᱱ ᱠᱟᱱᱟᱭ ᱥᱮ ᱵᱟ ᱦᱟ ᱚᱥᱚᱢᱚᱭ ᱮ ᱫᱟᱜ ᱮᱫ ᱠᱟᱱ ᱜᱮ ᱱᱤᱭᱟᱹ ᱱᱚᱣᱟ ᱜᱷᱟᱹᱲᱤᱡ ᱢᱟᱭ ᱫᱟᱭᱮᱜ ᱠᱟᱱ ᱵᱮᱥ ᱜᱮ ᱱᱟᱦᱟᱜ᱾ ᱟᱫᱚ ᱱᱟᱦᱟᱜ ᱚᱱᱟ ᱡᱚᱠᱷᱚᱱ ᱫᱚᱨᱠᱟᱨ᱾ ᱯᱟᱲᱟᱣ ᱩᱱ ᱥᱚᱢᱚᱭ ᱡᱩᱫᱤ ᱵᱟᱭ ᱫᱟᱜ ᱟᱵᱚᱱ ᱠᱷᱟᱡ ᱫᱚ ᱱᱟᱦᱟᱜ ᱛᱷᱚᱲᱟ ᱵᱚᱱ ᱠᱚᱥᱴᱚ ᱧᱚᱜᱚᱜᱼᱟ᱾
ᱚ᱾
ᱪᱟᱥ ᱠᱚ ᱞᱟᱹᱜᱤᱫ ᱛᱮ ᱟᱨ ᱵᱟᱠᱷᱟᱡ ᱫᱚ ᱥᱚᱵ ᱴᱷᱤᱠ ᱜᱤ᱾ ᱛᱟᱦᱚᱞᱮ ᱜᱚᱝᱠᱮ ᱟᱯᱮ ᱥᱮᱫ ᱫᱚ ᱚ ᱜᱟ-ᱜᱟᱰᱟ ᱠᱚ, ᱵᱤᱨ ᱵᱩᱨᱩ ᱠᱚᱫᱚ ᱢᱮᱱᱟᱜᱼᱟ ᱥᱮ ᱵᱟ ᱱᱟᱦᱟᱜ?
ᱦᱮᱸ ᱜᱟᱰᱟ ᱠᱚ ᱵᱤᱨ ᱠᱚ ᱢᱮᱱᱟᱜᱼᱟ ᱢᱮᱱ ᱵᱩᱨᱩ ᱢᱟ ᱵᱟᱹᱱᱩᱜᱼᱟ᱾
ᱚ᱾
ᱜᱟᱰᱟ ᱵᱤᱨ ᱠᱚᱫᱚ ᱢᱮᱱᱟᱜᱼᱟ, ᱵᱩᱨᱩ ᱠᱚᱫᱚ ᱵᱟᱹᱱᱩᱜᱼᱟ, ᱟᱹᱵᱤᱱ ᱚᱱᱟ ᱫᱷᱟᱨᱮ ᱫᱚ?
ᱦᱳᱭ ᱜᱚᱝᱠᱮ ᱟᱞᱮ ᱥᱮᱫ ᱫᱚ ᱱᱟᱦᱟᱜ ᱜᱟᱰᱟ ᱵᱤᱨ ᱜᱟᱰᱟ ᱠᱚ ᱢᱮᱱᱟᱜ ᱜᱮᱭᱟ ᱱᱟᱦᱟᱜ ᱤᱭᱟᱹ ᱠᱚ ᱢᱮᱱᱟᱜᱼᱟ᱾ ᱵᱩᱨᱩ ᱠᱚᱦᱚᱸ ᱢᱮᱱᱟᱜᱼᱟ ᱱᱟᱦᱟᱜ ᱟᱫᱚ ᱛᱷᱚᱲᱟ ᱜᱟᱱ ᱥᱟᱹᱜᱤᱧ ᱧᱚᱜ ᱪᱟᱞᱟᱜ ᱦᱩᱭᱩᱜᱼᱟ᱾ ᱯᱚᱱᱫᱽᱨᱚ ᱵᱤᱥ ᱠᱤᱞᱳᱢᱤᱴᱟᱨ ᱪᱟᱞᱟᱜ ᱦᱩᱭᱩᱜᱼᱟ, ᱯᱚᱱᱫᱽᱨᱚ ᱠᱤᱞᱳᱢᱤᱴᱟᱨ ᱵᱤᱥ ᱠᱤᱞᱳᱢᱤᱴᱟᱨ ᱥᱚ ᱟ ᱯᱟᱥᱮ ᱨᱮᱜᱮ ᱢᱮᱱᱟᱜᱼᱟ ᱦᱟᱱᱟ ᱦᱟᱸᱜ ᱵᱩᱨᱩ ᱠᱷᱚᱱ ᱦᱚ ᱥᱚᱵ ᱠᱩᱭᱥᱟ ᱜᱮ ᱢᱮᱱᱟᱜᱼᱟ ᱦᱟᱱᱟᱜ ᱤᱭᱟᱹ ᱠᱚ ᱜᱟᱰᱟ ᱠᱚ ᱞᱟᱹᱴᱩ ᱰᱮᱢ ᱠᱚ ᱢᱮᱱᱟᱜᱼᱟ ᱱᱟᱦᱟᱜ᱾ ᱦᱳᱭ ᱜᱚᱝᱠᱮ᱾
ᱛᱟᱦᱚᱞᱮ ᱦᱚ ᱜᱚᱢᱠᱮ ᱟᱢᱵᱟᱵᱚᱛᱤ ᱢᱟ ᱪᱮᱫᱠᱟ ᱵᱤᱱ ᱢᱟᱱᱟᱣᱟ ᱮᱫᱟ?
ᱚ ᱟᱢᱵᱟᱵᱚᱛᱤ ᱠᱚᱫᱚ ᱱᱟᱯᱟᱭ ᱜᱮ ᱢᱟᱱᱟᱣ ᱵᱟᱲᱟ ᱦᱩᱭᱱᱟ ᱡᱚᱢ ᱵᱟᱲᱟ ᱦᱩᱭᱱᱟ ᱱᱚᱣᱟ ᱨᱮᱫᱚ᱾ ᱡᱚᱢ ᱵᱟᱲᱟ ᱠᱟᱛᱮᱜ ᱟᱹᱰᱤ ᱵᱷᱟᱜᱮ ᱜᱮ ᱦᱩᱭ ᱵᱟᱲᱟᱭ ᱱᱟ᱾ ᱚᱱᱟ ᱜᱮ ᱛᱮᱦᱮᱧ ᱫᱚ ᱟᱹᱰᱤ᱾ ᱵᱮᱥ ᱵᱩᱡᱷᱟᱹᱣ ᱱᱟ ᱛᱟᱦᱞᱮ ᱚᱱᱛᱮ ᱫᱚ ᱢᱟᱱᱟᱣ ᱵᱟᱲᱟ ᱦᱩᱭ ᱞᱮᱱᱟ ᱥᱮ ᱵᱟᱝ?
ᱦᱮᱸ ᱢᱟᱱᱟᱣ ᱵᱟᱲᱟ ᱦᱩᱭ ᱠᱟᱱᱟ᱾
ᱚ ᱛᱟᱦᱚᱞᱮ ᱜᱚᱝᱠᱮ ᱠᱟᱱᱴᱷᱟᱲ ᱵᱤᱞᱤ ᱠᱚᱫᱚ ᱫᱟᱨᱮ ᱨᱮᱜᱮ ᱛᱟᱦᱮᱸ ᱠᱟᱱᱟ ᱥᱮ ᱥᱮ ᱯᱮ ᱟᱹᱜᱩ ᱞᱮᱜᱼᱟ?
ᱟᱹᱜᱩ ᱦᱩᱭ ᱞᱮᱱᱟ ᱵᱟᱡᱟᱨ ᱨᱮᱠᱚ ᱟᱹᱜᱩ ᱞᱮᱜᱼᱟ ᱵᱟᱡᱟᱨ ᱪᱟᱞᱟᱣ ᱠᱟᱛᱮ ᱟᱹᱜᱩ ᱦᱩᱭ ᱞᱮᱱᱟ᱾
ᱚ ᱚ᱾
ᱫᱟᱨᱮ ᱢᱟ ᱡᱷᱚᱛᱚ ᱦᱚᱲᱼᱟᱜ ᱵᱟᱹᱱᱩᱜ ᱛᱟᱵᱚᱱᱟ᱾
ᱦᱳᱭ ᱵᱟᱹᱱᱩᱜ ᱛᱟᱵᱚᱱᱟ ᱵᱟᱵᱚᱱ ᱨᱚᱦᱚᱭ ᱞᱮᱜᱼᱟ ᱥᱮ ᱟᱵᱚ ᱨᱮᱱ ᱟᱵᱚᱨᱮᱱ ᱜᱚᱲᱚᱢ ᱦᱟᱲᱟᱢ ᱥᱮ ᱵᱟᱵᱟ ᱛᱟᱠᱚ ᱠᱚ ᱯᱟᱥᱮᱫ ᱵᱟᱠᱚ ᱨᱚᱦᱚᱭ ᱞᱮᱜ ᱮᱭᱟ
ᱦᱳᱭ ᱦᱳᱭ᱾
ᱟᱨ ᱵᱟᱠᱷᱟᱡ ᱢᱟ ᱱᱟᱦᱟᱜ ᱫᱟᱨᱮ ᱠᱚᱫᱚ ᱱᱟᱦᱟᱜ ᱚᱱᱠᱟ ᱜᱮ ᱢᱟᱱᱮ
ᱟᱦ᱾
ᱧᱟᱢᱚᱜ ᱜᱮ ᱛᱟᱦᱮᱱᱼᱟ ᱚᱱᱟ ᱫᱚ᱾
ᱦᱚᱸ ᱨᱚᱦᱚᱭ ᱞᱮᱠᱷᱟᱱ ᱜᱮ ᱧᱟᱢᱚᱜ ᱜᱮᱭᱟ ᱚᱱᱟ ᱠᱚ᱾
ᱦᱳᱭ ᱦᱳᱭ ᱟᱨ ᱠᱟᱱᱴᱷᱟᱲ ᱡᱟᱝ ᱨᱮᱢᱟ ᱚᱱᱟᱢᱟ ᱤᱛᱟᱹ ᱜᱚᱫᱚᱜ ᱛᱟᱦᱮᱱ ᱜᱮᱭᱟ ᱥᱮ ᱚᱱᱟ ᱡᱟᱝ ᱠᱚ ᱡᱩᱫᱤ ᱛᱚᱯᱟ ᱞᱮᱠᱷᱟᱡ ᱱᱟᱦᱟᱜ ᱥᱮ ᱫᱟᱜ ᱠᱚ ᱧᱟᱢ ᱞᱮᱠᱷᱟᱡ ᱡᱟᱦᱟᱸ ᱴᱷᱮᱡ ᱚᱸᱰᱮ ᱱᱟᱦᱟᱜ ᱡᱟᱱᱟᱢ ᱤᱭᱟᱹᱜ ᱛᱟᱭᱟᱦᱱᱼᱟ ᱤᱛᱟᱹ ᱢᱟᱱᱮ ᱵᱟᱦᱟᱜ ᱛᱟᱦᱮᱱᱼᱟ ᱟᱡ ᱛᱮᱜᱮ
ᱦᱳᱭ
ᱦᱩᱸ ᱟᱫᱚ ᱚᱱᱟ ᱫᱚ ᱱᱟᱦᱟᱜ ᱮᱢ ᱡᱚᱢ ᱡᱟᱦᱟᱸ ᱠᱚ ᱡᱩᱫᱤ ᱵᱟᱢ ᱡᱚᱢ ᱞᱮᱠᱷᱟᱡ ᱥᱮ ᱢᱚᱸᱡᱽ ᱛᱮ ᱫᱚᱦᱚ ᱞᱮᱠᱷᱟᱱ ᱫᱚ ᱚᱱᱟ ᱫᱚ ᱦᱟᱸᱜ ᱴᱷᱤᱠ ᱜᱮ ᱛᱟᱦᱮᱱᱟ ᱚᱱᱟ ᱫᱚ
ᱦᱚᱸ ᱾ ᱛᱟᱦᱮᱞ ᱦᱩᱲᱩ ᱢᱟᱱᱮ ᱛᱚᱞᱟ ᱠᱚ ᱜᱤᱲᱤ ᱦᱩᱭᱱᱟᱥᱮ ᱟᱹᱣᱨᱤ ᱦᱩᱲᱩ ᱠᱷᱮᱛᱮ?
ᱦᱳᱭ ᱚᱱᱟ ᱛᱚᱞᱟ ᱠᱚᱫᱚ ᱜᱤᱰᱤ ᱦᱩᱭᱱᱟ ᱟᱹᱰᱤ ᱞᱟᱦᱟ ᱨᱮᱜᱮ ᱟᱨ ᱠᱤ ᱱᱤᱛᱚᱜ ᱫᱚ ᱱᱟᱦᱟᱜ ᱫᱟᱜ ᱠᱚ ᱫᱟᱜ ᱠᱚ ᱱᱮᱛᱟᱨ ᱫᱚ ᱠᱚᱢ ᱧᱚᱜ ᱠᱟᱱᱟ ᱛᱚ
ᱱᱚᱛᱮ ᱢᱟ ᱮᱠᱷᱚᱱ ᱟᱹᱰᱤᱜᱮ ᱫᱮᱨᱤ ᱜᱮᱭᱟ ᱟᱹᱣᱨᱤ ᱮᱠᱷᱚᱱ ᱫᱨᱤ ᱜᱮᱭᱟ ᱾
ᱮᱠᱷᱚᱱ ᱫᱚ ᱫᱤᱨᱤ ᱜᱮᱭᱟ ᱾
ᱦᱳᱭ ᱾ ᱱᱚᱜᱼᱚᱭ ᱢᱟ ᱟᱢᱵᱟ ᱵᱟᱹᱛᱤ ᱢᱟ ᱡᱚᱢ ᱠᱟᱛᱮᱜ ᱜᱮ ᱟᱫᱚ ᱥᱟᱱᱟᱢ ᱦᱚᱲ ᱠᱟᱹᱢᱤ ᱨᱮᱠᱚ ᱟᱬᱜᱚᱱᱟᱚᱜ ᱦᱳᱞᱟ ᱠᱷᱚᱱᱜᱮ
ᱟᱫᱚ ᱜᱚᱝᱠᱮ ᱟᱢᱵᱟᱵᱟᱹᱛᱤ ᱫᱚ ᱱᱟᱦᱟᱜ ᱛᱤᱱᱟᱹᱜ ᱫᱤᱱ ᱯᱮ ᱢᱟᱱᱟᱣ ᱛᱟᱦᱮᱱᱟ ᱚᱱᱛᱮ ᱫᱚ ᱟᱯᱮ ᱥᱮᱫ ᱫᱚ?
ᱢᱤᱫ ᱫᱤᱱ ᱜᱮ
ᱟᱨ ᱱᱚᱣᱟ ᱚᱛᱠᱚ ᱵᱤᱫᱞᱟ ᱠᱚ ᱤᱭᱟᱹ ᱠᱚ ᱛᱤᱱᱟᱹᱜ ᱫᱤᱱ ᱠᱚ ᱢᱟᱱᱟᱣ ᱛᱟᱦᱮᱱᱟ
ᱚᱛ ᱞᱟᱠᱚ ᱦᱚᱸ
ᱢᱟᱱᱮ ᱟᱢᱵᱟᱵᱚᱛᱤ ᱨᱮᱫᱚ ᱱᱟᱦᱟᱜ ᱟᱢᱵᱟᱵᱚᱛᱤ ᱨᱮᱫᱚ ᱱᱟᱦᱟᱜ ᱱᱟᱦᱮᱞ ᱠᱚᱫᱚ ᱵᱟᱠᱚ ᱪᱟᱹᱞᱩᱭᱟᱛᱚ
ᱦᱮᱸ ᱦᱮᱸ ᱵᱟᱝ ᱵᱟᱝ
ᱦᱮᱸ ᱚᱱᱟ ᱛᱤᱱᱟᱹᱜ ᱫᱤᱱ ᱯᱮ ᱯᱟᱞᱚᱱ ᱛᱟᱦᱮᱸᱱᱟ?
ᱢᱤᱫ ᱫᱤᱱ
ᱦᱳᱭ
ᱚ
ᱱᱚᱛᱮ ᱢᱟ ᱫᱮᱨᱤ ᱠᱟᱛᱮᱫ ᱜᱮ ᱦᱩᱭᱩᱜ ᱜᱮᱭᱟ ᱢᱟ ᱟᱨ ᱱᱚᱣᱟ ᱫᱟᱜ ᱡᱟᱹᱲᱤ ᱠᱚ ᱵᱟᱝ ᱦᱩᱭ ᱞᱮᱱᱠᱷᱟᱱ ᱯᱟᱞᱮᱱ ᱪᱟᱥ ᱦᱚᱸ ᱵᱟᱝ ᱦᱩᱭᱩᱜᱼᱟ ᱱᱚᱝᱠᱟ ᱥᱟᱢᱚᱥᱟ ᱜᱮᱭᱟ ᱠᱟᱴᱤᱜ
ᱦᱳᱭ ᱦᱳᱭ ᱟᱹᱰᱤ ᱢᱩᱥᱠᱤᱞ ᱜᱮ
ᱦᱩᱸ ᱢᱟᱱᱮ ᱫᱟᱜ ᱡᱟᱹᱲᱤ ᱪᱮᱛᱟᱱ ᱨᱮᱜᱮ ᱡᱚᱛᱚᱣᱟᱜ ᱟᱪᱪᱷᱟ ᱜᱚᱝᱠᱮ ᱟᱹᱵᱤᱱ ᱫᱷᱟᱨᱮᱱᱟᱜ ᱦᱩᱲᱩ ᱵᱮᱜᱚᱨ ᱟᱨᱚ ᱡᱟᱦᱟᱱᱟᱜ ᱵᱤᱱ ᱪᱟᱥ ᱵᱟᱲᱟᱭ ᱜᱮᱭᱟ?
ᱦᱩᱸ ᱦᱩᱲᱩ ᱵᱮᱜᱚᱨ ᱫᱚ ᱩᱱᱟᱹᱜ ᱦᱩᱲᱩ ᱪᱟᱥ ᱯᱚᱨᱮ ᱫᱚ ᱟᱜ ᱚᱱᱟ ᱥᱚᱵᱽᱡᱤ ᱠᱚᱜᱮ ᱩᱛᱩ ᱛᱮᱭᱟᱜ ᱠᱚᱜᱮ ᱾ ᱨᱚᱦᱚᱭ ᱵᱟᱲᱟ ᱦᱩᱭᱩᱜ ᱛᱟᱦᱮᱱᱟ ᱡᱮᱭᱥᱮ ᱾ ᱵᱤᱞᱟᱹᱛᱤ ᱠᱚ, ᱵᱮᱸᱜᱟᱲ ᱠᱚ, ᱵᱷᱮᱱᱰᱤ ᱠᱚ, ᱟᱹᱞᱩ ᱠᱚ, ᱯᱮᱸᱭᱟᱡᱽ ᱠᱚ, ᱜᱷᱟᱸᱝᱽᱨᱟ ᱠᱚ, ᱡᱷᱚᱛᱜᱮ ᱱᱟᱦᱟᱜ ᱚᱱᱟ ᱫᱚ ᱨᱚᱦᱚᱭ ᱦᱩᱭᱩᱜ ᱛᱟᱦᱮᱱᱟ ᱾
ᱦᱚᱸ
ᱪᱮᱫᱟᱛᱮ?
ᱟᱹᱞᱤᱧ ᱫᱚ ᱟᱹᱞᱤᱧ ᱫᱷᱟᱨᱮ ᱦᱩᱭᱩᱜ ᱜᱮᱭᱟ ᱚᱱᱟ ᱦᱩᱲᱩ ᱯᱚᱨᱮ ᱠᱷᱟᱡ ᱜᱮ ᱦᱟᱱᱟ ᱪᱟᱥ ᱠᱚᱜᱮ ᱟᱹᱞᱩ ᱠᱚ ᱟᱹᱞᱤᱧ ᱫᱷᱟᱨᱮ ᱢᱟ ᱵᱤᱥᱤᱨ ᱵᱷᱟᱜ ᱪᱟᱥ ᱢᱮᱱᱟᱜᱼᱟ ᱟᱹᱞᱩ ᱟᱨ ᱵᱟᱫᱟᱢ ᱦᱟᱸᱜ ᱠᱚ ᱪᱟᱥ ᱟ ᱾ ᱛᱩᱲᱤ
ᱱᱚᱛᱮ ᱫᱚ ᱱᱟᱦᱟᱜ ᱚᱱᱟ ᱵᱩᱴ ᱠᱚ
ᱚ
ᱚᱱᱟ ᱥᱤᱛᱩᱝ ᱫᱤᱱ ᱫᱚ ᱵᱩᱴ ᱠᱚ ᱱᱟᱦᱟᱜ ᱠᱚ ᱪᱟᱥ ᱛᱟᱸᱦᱮᱱᱟ ᱟᱫᱚ ᱚᱱᱟ ᱵᱮᱨᱮᱞ ᱵᱩᱴ ᱫᱚ ᱱᱟᱦᱟᱜ ᱟᱹᱰᱤ ᱢᱚᱸᱡᱽ ᱟᱹᱭᱠᱟᱹᱜ ᱛᱟᱸᱦᱮᱱᱟ ᱚᱱᱟ ᱫᱟᱨᱮ ᱨᱮ ᱛᱟᱸᱦᱮᱱᱟ ᱡᱟᱦᱟᱸ ᱥᱟᱞᱟ ᱥᱟᱞᱟ ᱠᱟᱛᱮᱫ ᱡᱚᱢᱠᱚᱛᱮ ᱟᱹᱰᱤ ᱢᱚᱸᱡᱽ ᱟᱹᱭᱠᱟᱹᱜ ᱛᱟᱦᱮᱸᱱᱟ ᱚᱱᱟ ᱾ ᱥᱤᱵᱤᱞ ᱦᱚᱸ ᱟᱹᱰᱤ ᱥᱤᱵᱤᱞ ᱜᱮ ᱱᱟᱦᱟᱜ ᱢᱮᱱᱟᱜᱼᱟ ᱡᱟᱦᱟᱸ ᱮᱱᱛᱮᱫ ᱪᱟᱱᱟ ᱵᱚᱱ ᱢᱮᱛᱟᱜ ᱠᱟᱱ ᱾
ᱦᱟᱸ
ᱦᱳᱭ ᱚᱱᱟᱴᱟᱜ ᱜᱮ ᱱᱟᱦᱟᱜ
ᱟᱫᱚ ᱜᱚᱢᱠᱮ ᱦᱚ-ᱚᱜ ᱢᱟ ᱥᱩᱨᱩᱜ ᱠᱟᱱᱟ ᱟᱵᱚᱣᱟᱜ ᱢᱤᱫᱴᱟᱝ ᱡᱟᱦᱟᱸ ᱥᱩᱨ ᱦᱤᱡᱩᱜ ᱠᱟᱱ ᱢᱤᱫᱴᱟᱝ ᱛᱤᱨᱤᱥᱮ ᱡᱩᱱ ᱦᱩᱞ ᱢᱟᱦᱟ ᱢᱟᱱᱟᱣ ᱜᱮᱭᱟᱵᱤᱱ ᱥᱮ ᱵᱟᱝ
ᱦᱳᱭ ᱜᱚᱢᱠᱮ ᱟᱺ
ᱟᱺ
ᱟᱹᱞᱤᱧ ᱫᱚ ᱱᱟᱦᱟᱜ ᱵᱟᱹᱞᱤᱧ ᱢᱟᱱᱟᱣ ᱵᱟᱲᱟᱟᱣ ᱠᱟᱜᱼᱟ ᱟᱫᱚ ᱚᱱᱟ ᱢᱟᱱᱟᱜ ᱡᱟᱦᱟᱸᱴᱷᱮᱡ ᱠᱚ ᱢᱟᱱᱟᱣ ᱛᱟᱦᱮᱸᱱᱟ ᱚᱸᱰᱮᱞᱤᱧ ᱥᱮᱞᱮᱫ ᱵᱟᱲᱟᱣ ᱠᱟᱱᱟ
ᱟᱪᱪᱷᱟ ᱟᱪᱪᱷᱟ ᱟᱪᱪᱷᱟ ᱚᱱᱟ ᱟᱹᱛᱩ ᱨᱮ ᱦᱳᱭᱛᱳ ᱵᱟᱝ ᱦᱩᱭᱩᱜ ᱜᱮᱭᱟ
ᱦᱩᱸ ᱵᱟᱝ ᱦᱩᱭᱩᱜ ᱛᱟᱦᱮᱸᱱᱟ ᱟᱹᱛᱩ ᱨᱮᱫᱚ ᱚᱱᱠᱟ ᱵᱟᱝ ᱦᱩᱭᱩᱜ ᱛᱟᱦᱮᱸᱱᱟ ᱚᱱᱟ ᱟᱹᱛᱩ ᱠᱷᱚᱱ ᱛᱷᱚᱲᱟ ᱯᱷᱟᱨᱟᱠ ᱧᱚᱜ ᱥᱮ... ᱚᱸᱰᱮ ᱜᱮ ᱱᱟᱦᱟᱜ ᱞᱮ ᱵᱮᱱᱟᱣ ᱟᱠᱟᱫ ᱠᱤᱱᱟ ᱩᱱᱠᱤᱱ ᱫᱚ ᱟᱫᱚ ᱚᱸᱰᱮ ᱜᱮ ᱡᱟᱣᱨᱟ ᱦᱩᱭᱩᱜᱼᱟ ᱦᱳᱭ ᱦᱳᱭ ᱢᱤᱫ ᱢᱤᱫ ᱥᱟᱶᱛᱮ ᱚᱱᱟ ᱫᱚ ᱚᱱᱟ ᱯᱟᱨᱥᱚᱱᱟᱞ ᱫᱚ ᱟᱹᱞᱤᱧ ᱢᱚᱛᱚ ᱫᱚ ᱱᱟᱦᱟᱜ ᱵᱟᱹᱞᱤᱧ ᱢᱟᱱᱟᱣ ᱵᱟᱲᱟ ᱟᱠᱟᱜᱼᱟ ᱦᱩᱸ ᱟᱫᱚ ᱚᱱᱟ ᱟᱹᱛᱩᱳ ᱥᱟᱶ ᱛᱮᱜᱮ ᱚᱸᱰᱮᱱᱟᱜ ᱢᱟᱱᱟᱣ ᱦᱩᱭ ᱠᱟᱱᱟ ᱟᱫᱚ ᱦᱤᱡᱩᱜ ᱛᱟᱦᱮᱱᱟᱠᱚ ᱡᱚᱛ... ᱟᱛᱳ ᱨᱮᱱ ᱢᱤᱞᱟᱹᱣ ᱠᱟᱛᱮᱫ ᱜᱮ ᱟᱫᱚ ᱟᱹᱰᱤ ᱫᱷᱩᱢᱫᱷᱟᱢ ᱛᱮ ᱚᱱᱟ ᱫᱤᱥᱟᱹ ᱦᱩᱭᱩᱜᱼᱟ ᱩᱱᱠᱩᱱᱟᱜ ᱦᱩᱞ ᱢᱟᱦᱟ ᱡᱟᱦᱟᱸ ᱛᱟᱦᱮᱸ ᱠᱟᱱ ᱛᱟᱠᱩ ᱱᱩᱠᱩ ᱥᱤᱫᱟᱹ ᱠᱟᱱᱦᱩ ᱯᱷᱳᱞᱳ ᱡᱷᱟᱱᱚ ᱪᱟᱸᱫᱽ ᱵᱷᱮᱭᱨᱚᱵ ᱡᱟᱦᱟᱸ ᱛᱤᱱᱟᱹᱜ ᱠᱳ ᱱᱩᱠᱩ ᱠᱩ ᱟᱵᱚ ᱪᱤᱨᱜᱟᱹᱞ ᱞᱟᱹᱜᱤᱫ ᱠᱚ ᱞᱟᱹᱲᱦᱟᱹᱭ ᱞᱮᱱ ᱥᱮ ᱩᱱᱠᱩ ᱟᱵᱚ ᱵᱤᱨᱩᱫ ᱩᱱᱠᱩᱣᱟᱜ ᱚᱱᱟ ᱥᱟᱦᱟᱫᱚᱛ ᱵᱚᱱ ᱢᱟᱱᱟᱣ ᱛᱟᱦᱮᱸᱱ ᱱᱟᱭᱟ ᱩᱱ ᱦᱤᱞᱳᱜ ᱫᱚ ᱟᱨ ᱩᱱᱠᱩᱣᱟᱜ ᱡᱟᱦᱟ ᱵᱤᱨᱵᱟᱞᱟ ᱠᱤᱥᱟᱹ ᱛᱟᱦᱮᱸ ᱠᱟᱱᱟ ᱚᱱᱟ ᱵᱚᱱ ᱫᱚᱦᱲᱟ ᱛᱮᱵᱚᱱ ᱟᱸᱡᱚᱢ ᱨᱩᱣᱟᱹᱲ ᱟᱠᱚ ᱛᱟᱦᱮᱸᱱᱟ ᱟᱨ ᱵᱚᱱ ᱫᱤᱥᱟᱹᱭ ᱛᱟᱦᱮᱸᱱᱟ ᱟᱨ ᱚᱱᱟ ᱵᱟᱠᱷᱨᱟ ᱛᱮ ᱡᱟᱦᱟᱸᱱᱟᱜ ᱯᱨᱳᱜᱨᱟᱢ ᱠᱚ ᱡᱩᱫᱤ ᱡᱟᱦᱟᱸᱭ ᱠᱚᱠᱚ ᱥᱟᱯᱲᱟᱣ ᱠᱟᱜ ᱠᱷᱟᱱ ᱚᱱᱟ ᱠᱚ ᱩᱫᱩᱜᱟ ᱪᱮᱫ ᱞᱮᱠᱟ ᱛᱮᱠᱚ ᱪᱮᱫ ᱞᱮᱠᱟ ᱞᱮᱱᱟ ᱵᱟᱝ ᱠᱚ ᱪᱮᱫ ᱞᱮᱠᱟ ᱞᱮᱱᱟ ᱚᱱᱟ ᱢᱤᱫᱴᱮᱱ ᱟᱹ ᱟᱠᱚᱣᱟᱜ ᱡᱩᱫᱤ ᱠᱟᱞᱟ ᱡᱩᱫᱤ ᱡᱟᱦᱟᱸᱭ ᱢᱮᱱᱟᱜ ᱛᱚ ᱩᱱᱤ ᱩᱫᱩᱜ ᱫᱟᱲᱮᱭᱟᱜᱟᱭ ᱟᱨ ᱥᱮᱨᱮᱧ ᱫᱟᱲᱮᱭᱟᱜᱼᱟᱭ ᱟᱨ ᱟᱭᱢᱟ ᱠᱤᱪᱷᱩ ᱯᱨᱳᱜᱨᱟᱢ ᱢᱮᱱᱟᱜ-ᱟ ᱠᱳᱱᱰᱟᱠ ᱦᱳᱭᱳᱜ ᱛᱟᱦᱮᱸᱱᱟ ᱩᱱ ᱦᱤᱞᱳᱜ ᱫᱚ ᱟᱨ ᱱᱟᱦᱟᱜ ᱢᱩᱪᱟᱹᱫ ᱨᱮᱫᱚ ᱥᱩᱲᱟᱹ ᱦᱟᱸᱜ ᱡᱚᱢ ᱦᱩᱭᱮᱱ ᱜᱮ ᱟᱫᱚ ᱯᱷᱤᱨ ᱥᱩᱲᱮ ᱫᱟᱠᱟ ᱡᱚᱢ ᱵᱟᱲᱟ ᱠᱟᱛᱮᱜ ᱡᱷᱚᱛᱚ ᱦᱚᱲ ᱟᱯᱱᱟ ᱟᱯᱱᱟ ᱚᱲᱟᱜ ᱫᱚᱠᱚ ᱥᱮᱴᱮᱨᱮᱱ ᱜᱮ ᱥᱮᱱ ᱮᱱ ᱜᱮ ᱛᱟᱦᱟᱞᱮ ᱜᱚᱝᱠᱮ ᱚᱱᱛᱮ... ᱟᱯᱮ ᱢᱟᱱᱟᱣ ᱵᱟᱲᱟᱭ ᱥᱮ ᱵᱟᱝ ᱦᱮᱞᱳ ᱜᱚᱢᱠᱮ ᱨᱚᱲ ᱛᱷᱚᱲᱟ ᱵᱟᱝ ᱟᱸᱡᱚᱢᱚᱜ ᱠᱟᱱ ᱛᱟᱵᱮᱱᱟ ᱨᱚᱲ ᱠᱟᱴᱟᱜ ᱠᱟᱱᱟ ᱦᱮᱞᱳ